ᱜᱚᱝᱠᱮ ᱡᱚᱦᱟᱨ ᱜᱮ
ᱦᱮᱸ ᱡᱚᱦᱟᱨ ᱜᱮ᱾ ᱟᱨ ᱛᱚᱵᱮ ᱪᱮᱫ ᱠᱚ ᱵᱤᱱ ᱪᱤᱠᱟᱹᱭᱮᱜᱟ?
ᱪᱮᱜ ᱜᱮ ᱵᱟᱝ ᱚᱱᱠᱟ ᱫᱚ, ᱱᱚᱜᱼᱚᱭ ᱫᱩᱲᱩᱵ ᱟᱠᱟᱱᱟᱞᱤᱧ᱾ ᱟᱵᱮᱱ ᱫᱚ ᱵᱮᱱ ᱪᱤᱠᱟᱭ ᱫᱟ?
ᱟᱹᱞᱤᱧ, ᱟᱹᱞᱤᱧ ᱞᱤᱧ ᱫᱩᱲᱩᱵ ᱟᱠᱟᱱᱟ᱾
ᱩᱸ ᱚᱠᱟᱨᱮ ᱦᱮᱱᱟᱜ ᱵᱤᱱᱟ?
ᱢᱮᱥ ᱥᱮᱥ ᱨᱮ ᱢᱮᱱᱟᱜ ᱞᱤᱧᱟᱹ ᱵᱟᱦᱨᱮ ᱥᱮᱫ ᱨᱮ
ᱦᱩᱸ
ᱟᱨ ᱟᱵᱤᱱ ᱫᱚ
ᱟᱹᱞᱤᱧ ᱦᱚᱸ ᱚᱱᱠᱟ ᱚᱲᱟᱜ ᱠᱚᱨᱮ ᱜᱮ᱾ ᱪᱮᱫ ᱠᱚᱵᱮᱱ ᱪᱤᱠᱟᱹᱭ ᱜᱮᱭᱟ ᱛᱟᱦᱚᱞᱮ ᱟᱵᱮᱱ ᱫᱚ?
ᱪᱤᱠᱟᱹ ᱫᱚ ᱪᱮᱫ ᱦᱚᱸ ᱵᱟᱝ ᱤᱱᱠᱟᱹ ᱯᱟᱲᱦᱟᱣ ᱵᱟᱲᱟ ᱦᱩᱭᱩᱜ ᱠᱟᱱᱟ᱾
ᱦᱩᱸ
ᱟᱨ ᱟᱹᱵᱤᱱ ᱫᱚ?
ᱟᱹᱞᱤᱧ ᱦᱚᱸ ᱯᱟᱲᱦᱟᱜ ᱜᱮ᱾
ᱦᱸ
ᱛᱟᱦᱚᱞᱮ ᱟᱹᱵᱤᱱ ᱫᱚ ᱱᱤᱛᱳᱜ ᱫᱚ? ᱪᱮᱫ ᱠᱚ ᱵᱮᱱ ᱪᱤᱠᱟᱹᱭᱮᱼᱟ‌‌?
ᱱᱤᱛᱚᱜ ᱫᱚ ᱤᱱᱠᱟᱹ ᱪᱮᱫ ᱦᱚᱸ ᱵᱟᱹᱞᱤᱧ ᱪᱤᱠᱟᱹ ᱵᱟᱲᱟᱭᱮᱼᱟ ᱤᱱᱠᱟᱹ
ᱩᱸ ᱛᱟᱦᱚᱞᱮ ᱪᱮᱫ ᱠᱚ ᱨᱮᱱᱟᱜ ᱚᱱᱠᱟ ᱥᱮ ᱮᱠᱡᱟᱢ ᱠᱚ ᱨᱮᱱᱟᱜ ᱤᱭᱟᱹ ᱵᱮᱱ ᱦᱟᱛᱟᱣ ᱮᱫᱟ?
ᱦᱟᱛᱟᱣ ᱦᱩᱭ ᱠᱟᱱᱟ ᱤᱭᱟᱹ ᱠᱚᱨᱮ ᱡᱟᱦᱟᱸ᱾ ᱨᱮᱹᱞᱳᱭᱮ ᱠᱚ ᱮᱥᱮᱥᱤ ᱠᱚ ᱚᱱᱟ ᱠᱚᱨᱮᱱᱟᱜ
ᱦᱩᱸ
ᱟᱹᱵᱤᱱ ᱫᱚ?
ᱟᱹᱞᱤᱧ ᱫᱚ ᱚᱱᱠᱟ ᱫᱚ ᱱᱤᱛᱚᱜ ᱫᱚ ᱠᱚᱞᱮᱡᱽ ᱜᱮ ᱞᱤᱧ ᱠᱚᱨᱟᱣ ᱮᱫᱟ᱾ ᱮᱠᱡᱟᱢ ᱮᱴᱟᱜ ᱚᱱᱠᱟ ᱠᱚᱢᱯᱤᱴᱤᱴᱤᱵᱷ ᱮᱠᱡᱟᱢ ᱨᱮᱱᱟᱜ ᱫᱚ ᱤᱭᱟᱹ ᱫᱚ ᱵᱟᱝ ᱦᱩᱭ ᱠᱟᱱᱟ᱾
ᱚ
ᱛᱚᱵᱮ ᱠᱳᱪᱤᱝ ᱠᱚ ᱫᱚ ᱵᱤᱱ ᱠᱚᱨᱟᱣ ᱵᱟᱲᱟᱭᱮᱫᱼᱟ ᱥᱮ ᱵᱟᱝ?
ᱠᱳᱪᱤᱝ ᱫᱚ ᱚᱱᱠᱟ ᱫᱚ ᱡᱚᱭᱮᱱ ᱦᱩᱭ ᱠᱟᱱᱟ ᱛᱚ᱾ ᱱᱚᱸᱰᱮ ᱠᱚᱞᱮᱡᱽ ᱨᱮᱱᱟᱜ ᱜᱮ᱾
ᱚ ᱛᱚᱵᱮ ᱠᱳᱪᱤᱝ ᱫᱚ ᱚᱠᱟᱨᱮ ᱵᱤᱱᱼᱼ ᱠᱳᱪᱤᱝ ᱫᱚ ᱪᱮᱫ ᱞᱮᱠᱟ ᱛᱮᱵᱮ ᱠᱳᱪᱤᱝ ᱦᱩᱭᱩᱜ ᱠᱟᱱᱟ?
ᱠᱳᱪᱤᱝ ᱫᱚ ᱚᱱᱠᱟ ᱫᱚ ᱚᱱᱠᱟ ᱥᱟᱢᱱᱮ ᱨᱮ ᱜᱮ ᱦᱟᱛᱟᱣ ᱦᱩᱭ ᱠᱟᱱᱟ᱾
ᱳ
ᱟᱵᱮᱱ ᱫᱚ ᱛᱟᱦᱚᱞᱮ ᱪᱮᱫ ᱠᱷᱚᱱᱟᱜ ᱵᱮᱱ ᱦᱟᱛᱟᱣ ᱠᱟᱜᱼᱟ?
ᱦᱟᱛᱟᱣ ᱠᱟᱜᱼᱟ ᱞᱤᱧ᱾ ᱚᱱᱟ ᱠᱳᱪᱤᱝ ᱥᱩ ᱟᱹᱞᱤᱧ ᱦᱚᱸ ᱥᱩᱨ ᱨᱮᱜᱮ ᱞᱤᱧ ᱦᱟᱛᱟᱣ ᱠᱟᱜᱼᱟ᱾
ᱚ
ᱚᱱᱞᱟᱭᱤᱱ ᱛᱮ ᱚᱱᱞᱟᱭᱤᱱ ᱛᱮᱵᱮᱱ ᱦᱟᱛᱟᱣ ᱟᱠᱟᱫ ᱥᱮ ᱤᱱᱠᱟᱹ ᱚᱯᱷᱞᱟᱭᱤᱱ? ᱛᱮᱵᱤᱱ ᱦᱟᱛᱟᱣ ᱟᱠᱟᱟᱜᱼᱟ ᱦᱚᱸ ᱛᱚᱵᱮ ᱠᱳᱪᱤᱝ ᱫᱚ ᱚᱠᱟ ᱚᱠᱟ ᱫᱤᱱ ᱵᱤᱱ ᱪᱟᱞᱟᱜᱼᱟ?
ᱠᱳᱪᱤᱝ ᱫᱚ ᱦᱟᱯᱛᱟ ᱨᱮ ᱚᱱᱠᱟ ᱵᱟᱨ ᱫᱤᱱ᱾
ᱦᱚᱸ ᱦᱩᱸ ᱚᱠᱟ ᱚᱠᱟ ᱫᱤᱱ?
ᱚᱱᱠᱟ ᱥᱚᱢᱵᱟᱨ ᱟᱨ ᱵᱩᱫᱷᱵᱟᱨ᱾
ᱚᱸ ᱟᱨ ᱠᱮᱞᱟᱥ ᱤᱱᱠᱟᱹ ᱠᱳᱪᱤᱝ ᱫᱚ ᱛᱤᱱ ᱡᱚᱦᱚᱜ ᱵᱤᱱ ᱪᱟᱞᱟᱜᱼᱟ ᱤᱱᱠᱟᱹ ᱥᱮᱛᱟᱜ ᱵᱮᱲᱟ ᱡᱚᱦᱚᱜ ᱥᱮᱛᱟᱜ ᱵᱮᱲᱟ ᱥᱮ ᱟᱹᱭᱩᱵ ᱵᱮᱲᱟ?
ᱟᱫᱚ ᱚᱱᱟᱫᱚ ᱢᱤᱫ ᱫᱤᱱ ᱫᱚ ᱥᱮᱛᱟᱜ ᱢᱮᱱᱟᱜᱼᱟ ᱢᱤᱫ ᱫᱤᱱ ᱫᱚ ᱟᱹᱭᱩᱵ ᱵᱮᱲᱟ ᱢᱮᱱᱟᱜᱼᱟ᱾
ᱚ ᱦᱚᱸ ᱮᱠᱟ ᱠᱳᱪᱤᱝ ᱠᱷᱚᱡ ᱦᱮᱡ ᱠᱟᱛᱮᱫ ᱦᱚᱸ ᱠᱞᱟᱥ ᱫᱚᱞᱤᱧ ᱪᱟᱞᱟᱜ ᱠᱟᱱ ᱜᱮᱭᱟ?
ᱦᱳᱭ ᱟᱫᱚ ᱫᱤᱱᱟᱹᱢ ᱫᱚ ᱵᱟᱝᱟ ᱡᱮ ᱡᱮᱫᱤᱱ ᱡᱩᱫᱤ ᱞᱟᱸᱜᱟ ᱜᱮ ᱵᱩᱡᱷᱟᱹᱜᱼᱟ ᱛᱟᱦᱚᱞᱮ ᱠᱷᱟᱱ ᱫᱚ ᱵᱟᱝ ᱪᱟᱞᱟᱜ ᱦᱩᱭᱩᱜᱼᱟ᱾
ᱦᱚᱲᱢᱚ ᱠᱚ ᱡᱩᱫᱤ ᱵᱮᱥ ᱵᱟᱭ ᱵᱩᱡᱷᱟ ᱛᱟᱦᱚᱞᱮ ᱠᱷᱟᱱ ᱫᱚ ᱵᱟᱝ ᱪᱟᱞᱟᱜ ᱦᱩᱭᱩᱜᱼᱟ ᱵᱟᱠᱷᱟᱱ ᱫᱚ ᱫᱤᱱᱟᱹᱢ ᱜᱮᱞᱮ ᱪᱟᱞᱟᱜ ᱜᱮᱭᱟ
ᱦᱮᱸ ᱦᱮᱸ
ᱟᱹᱵᱤᱱ ᱫᱚ ᱛᱟᱦᱚᱞᱮ?
ᱟᱹᱞᱤᱧ ᱫᱚ ᱤᱱᱠᱟᱹ ᱫᱤᱱ ᱜᱮ ᱟᱹᱭᱩᱵ ᱵᱮᱲᱟ ᱞᱤᱧ ᱪᱟᱞᱟᱜᱼᱟ᱾
ᱩᱸ
ᱤᱱᱠᱟᱹ ᱟᱪᱪᱷᱟ ᱠᱩᱞᱤᱭᱮᱫ ᱵᱮᱱᱟᱞᱤᱧ ᱜᱚᱢᱠᱮ ᱤᱱᱠᱟᱹ ᱚᱯᱷᱞᱟᱭᱤᱱ ᱛᱮ ᱵᱮᱥ ᱥᱮ ᱠᱳᱪᱤᱝ ᱚᱱᱞᱟᱭᱤᱱ ᱛᱮ?
ᱟᱫᱚ ᱚᱱᱟ ᱫᱚ ᱵᱟᱱᱟᱨ ᱛᱮᱜᱮ ᱵᱷᱟᱜᱤᱭᱟ
ᱦᱩᱸ
ᱪᱮᱫᱟᱜ ᱟᱵᱮᱱ ᱚᱱᱟ ᱚᱠᱟ ᱞᱮᱠᱟᱱᱟᱜ ᱤᱭᱟᱹ ᱨᱮᱵᱮᱱ ᱦᱟᱛᱟᱣᱮᱫᱼᱟ᱾ ᱟᱨ ᱟᱵᱮᱱ ᱚᱱᱟ ᱫᱚ ᱱᱤᱡᱮ ᱪᱮᱛᱟᱱ ᱜᱮᱛᱚ ᱱᱤᱡᱽ ᱡᱮ ᱚᱠᱟ ᱞᱮᱠᱟᱢ ᱱᱤᱡᱮ ᱡᱩᱫᱤ ᱤᱭᱟᱹ ᱠᱷᱟᱱ ᱫᱚ ᱵᱟᱱᱟᱨ ᱛᱮᱜᱮ ᱵᱷᱟᱜᱮ ᱜᱮᱭᱟ
ᱦᱳᱭ ᱦᱳᱭ
ᱱᱤᱡᱮ ᱠᱷᱟᱴᱟ ᱞᱟᱜᱟᱜᱼᱟ ᱤᱱᱟᱹᱜᱮ ᱵᱟᱱᱟᱨ ᱜᱮ ᱵᱷᱟᱜᱤ ᱜᱮ ᱵᱟᱝᱠᱷᱟᱱ ᱫᱚ
ᱦᱳᱭ ᱦᱳᱭ
ᱚᱱᱞᱟᱭᱤᱱ ᱚᱯᱷᱞᱟᱭᱤᱱ ᱱᱮᱛᱟᱨ ᱫᱚ ᱵᱟᱱᱟᱨ ᱜᱮ ᱵᱷᱟᱜᱤ ᱜᱮᱭᱟ᱾
ᱦᱩᱸ ᱦᱩᱸ ᱵᱟᱝᱟ ᱢᱤᱫᱴᱤᱡ ᱚᱯᱷᱞᱟᱭᱤᱱ ᱛᱮᱫᱚ ᱱᱚᱣᱟ ᱦᱚᱸ ᱥᱩᱨ ᱨᱮ ᱛᱟᱦᱮᱸ ᱠᱚᱜᱼᱟ ᱠᱩᱞᱤ ᱵᱟᱲᱟ ᱦᱚᱸ ᱵᱟᱨᱯᱮ ᱫᱷᱟᱣ
ᱦᱳᱭ ᱦᱳᱭ
ᱟᱨ ᱚᱯᱷᱞᱟᱭᱤᱱ ᱫᱚ ᱢᱟᱱᱮ ᱠᱩᱞᱤ ᱫᱚ ᱵᱟᱹᱵᱤᱱ ᱫᱟᱲᱮᱟᱭᱟ ᱧᱮᱞ ᱧᱮᱞ ᱛᱮᱜᱮ ᱵᱟᱨ ᱯᱮ ᱫᱷᱟᱣ ᱤᱭᱟᱹᱛᱮᱵᱤᱱ ᱤᱭᱟᱹ ᱫᱟᱲᱮᱭᱟᱜᱼᱟ᱾
ᱦᱳᱭ ᱦᱳᱭ ᱦᱮᱸ ᱟ ᱛᱟᱦᱚᱞᱮ ᱱᱤᱛᱚᱜ ᱫᱚ ᱠᱚᱞᱮᱡᱽ ᱠᱚᱫᱚ ᱠᱷᱩᱞᱟᱹ ᱜᱮᱛᱟ ᱯᱮᱪᱮ ᱵᱚᱱᱫ ᱜᱮᱭᱟ?
ᱚ ᱠᱚᱞᱮᱡᱽ ᱠᱚᱫᱚ ᱮᱠᱡᱟᱢ ᱠᱚ ᱪᱟᱹᱞᱩ ᱵᱟᱲᱟ ᱦᱟᱟᱠᱟᱱ ᱛᱟᱞᱮᱭᱟ ᱮᱱᱠᱷᱟᱱ ᱫᱚ ᱱᱤᱛᱚᱜ ᱫᱚ ᱱᱟᱦᱟᱜ ᱤᱱᱠᱟᱹ ᱵᱟᱞᱮ ᱪᱟᱞᱟᱣ ᱵᱟᱲᱟ ᱦᱟᱛᱟᱲᱚᱜ ᱠᱟᱱᱟ᱾ ᱚᱱᱟ ᱮᱠᱡᱟᱢ ᱠᱚ ᱛᱤᱥ ᱛᱤᱥ ᱢᱮᱱᱟᱜᱼᱟ ᱤᱱᱟᱹ ᱦᱤᱞᱳᱜ ᱞᱮ ᱪᱟᱞᱟᱜ ᱠᱟᱱᱟ᱾
ᱩᱸᱻ ᱛᱟᱦᱚᱞᱮ ᱟᱯᱮ ᱟᱞᱮᱭᱟᱜ ᱦᱚᱸ ᱱᱤᱛᱚᱜ ᱫᱚ ᱚᱱᱠᱟ ᱫᱚ ᱵᱟᱝᱜᱮ᱾ ᱮᱠᱡᱟᱢ ᱠᱚ ᱮᱦᱚᱵᱽ ᱟᱠᱟᱱᱟ ᱛᱚ ᱮᱠᱡᱟᱢ ᱫᱤᱱ ᱠᱚᱨᱮ ᱜᱮ ᱪᱟᱞᱟᱜ ᱦᱩᱭᱩᱜ ᱠᱟᱱᱟ᱾
ᱚᱦᱚᱸ ᱟᱨ ᱛᱟᱦᱞᱮ ᱤᱱᱠᱟᱹ ᱪᱟᱞᱟᱣ ᱠᱚᱫᱚ ᱪᱮᱫ ᱛᱮ ᱤᱱᱠᱟᱹ ᱚᱠᱟᱨᱮ ᱢᱮᱱᱟᱜ ᱵᱮᱤᱟ? ᱢᱮᱥ ᱨᱮ!
ᱦᱳᱭ ᱟᱫᱚ ᱢᱮᱥ ᱞᱤᱧ ᱛᱟᱦᱮᱱᱟ ᱟᱫᱚ ᱱᱤᱛᱚᱜ ᱫᱚ ᱚᱲᱟᱜ ᱞᱤᱧ ᱦᱮᱡ ᱟᱠᱟᱱᱟ ᱛᱚ᱾
ᱚ ᱦᱚᱸ ᱮᱱᱠᱷᱟᱱ ᱚᱲᱟᱜ ᱚᱲᱟᱜ ᱠᱷᱚᱱᱜᱮ ᱮᱠᱡᱟᱢ ᱚᱞ ᱫᱚᱵᱤᱱ ᱦᱤᱡᱩᱜ ᱠᱟᱱᱟ
ᱵᱟᱝᱜᱮ ᱟᱫᱚ ᱱᱤᱛᱚᱜ ᱠᱤᱪᱷᱩ ᱫᱤᱱ ᱜᱮᱯ ᱦᱮᱱᱟᱜᱼᱟ ᱤᱱᱟᱹ ᱠᱷᱟᱹᱛᱤᱨ ᱛᱮ ᱚᱲᱟᱜ ᱞᱤᱧ ᱦᱮᱡ ᱟᱠᱟᱱᱟ᱾
ᱚ
ᱚᱲᱟᱜ ᱨᱮ ᱱᱟᱥᱮᱱᱟᱜ ᱠᱟᱹᱢᱤ ᱜᱚᱛ
ᱦᱮᱸ ᱦᱮᱸ ᱚᱲᱟᱜ ᱦᱚᱸ ᱪᱟᱞᱟᱣ ᱫᱚᱨᱠᱟᱨ ᱜᱮ
ᱦᱳᱭ ᱟᱨ ᱛᱟᱦᱞᱮ, ᱟᱯᱮᱭᱟᱜ ᱠᱮᱞᱟᱥ ᱠᱚᱫᱚ ᱪᱮᱫᱞᱮᱠᱟ ᱦᱩᱭᱩᱜᱼᱟ? ᱦᱮᱸ ᱫᱤᱱᱟᱹᱢ ᱜᱮ ᱥᱮ ᱫᱤᱱᱟᱹᱢ ᱫᱚ ᱵᱟᱝ
ᱦᱳᱭ ᱫᱤᱱᱟᱹᱢ ᱫᱚ ᱵᱟᱝ ᱦᱩᱭᱩᱜᱼᱟ ᱤᱱᱠᱟᱹ ᱥᱚᱯᱛᱟᱨᱮ ᱵᱟᱨ ᱫᱤᱱ ᱪᱷᱩᱴᱤ ᱛᱟᱦᱮᱱᱟ ᱥᱚᱱᱤᱵᱟᱨ ᱫᱤᱱ ᱟᱨ ᱨᱚᱵᱤᱵᱟᱨ ᱟᱨ ᱠᱮᱞᱟᱥ ᱫᱚ ᱡᱚᱛᱚ ᱫᱤᱱ ᱦᱩᱭᱩᱜᱼᱟ
ᱦᱚᱸ ᱟᱨ ᱛᱟᱦᱞᱮ ᱚᱱᱠᱟ ᱠᱟᱞᱟᱥ ᱠᱚᱫᱚ ᱴᱷᱤᱠᱜᱮ ᱦᱩᱭᱩᱜᱼᱟ
ᱦᱳᱭ ᱴᱷᱤᱠ ᱜᱮ ᱦᱩᱭᱩᱜᱼᱟ᱾
ᱩᱸ ᱟᱨ ᱛᱟᱦᱚᱞᱮ ᱱᱤᱛᱚᱜ ᱫᱚ ᱡᱚᱢ ᱠᱚᱫᱚ ᱦᱩᱭ ᱠᱟᱱᱟ ᱥᱮ ᱵᱟᱝ?
ᱦᱮᱸ ᱡᱚᱢ ᱠᱚ ᱦᱩᱭ ᱵᱟᱲᱟ ᱟᱠᱟᱱᱟ ᱡᱚᱢ ᱠᱚ ᱦᱩᱭ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ᱾ ᱟᱨ ᱟᱹᱵᱤᱱ ᱫᱚ ᱡᱚᱢ ᱠᱚᱫᱚ ᱵᱤᱱ ᱦᱩᱭ ᱠᱮᱜᱼᱟ
ᱵᱟᱝ ᱡᱚᱢ ᱫᱚ ᱵᱟᱝ ᱦᱩᱭ ᱠᱟᱱᱟ, ᱡᱚᱢ ᱦᱩᱭᱩᱜᱼᱟ᱾
ᱩᱦ ᱦᱩᱸ
ᱛᱩᱯᱩᱱ ᱦᱩᱭᱩᱜᱼᱟ ᱡᱚᱢ ᱦᱩᱭᱩᱜᱼᱟ
ᱦᱩᱸ ᱦᱩᱸ ᱛᱟᱦᱞᱮ ᱚᱱᱛᱮ ᱫᱚ ᱩᱱᱟᱹᱜ ᱩᱫᱽᱜᱟᱹᱨ ᱠᱟᱱᱟ ᱫᱚ ᱚᱲᱟᱜ ᱠᱚᱨᱮ ᱫᱚ ᱚᱠᱟ ᱞᱮᱠᱟ ᱛᱟᱦᱮᱸ ᱫᱟᱲᱮᱜ ᱠᱟᱱᱟ ᱯᱮ
ᱟᱨ ᱟᱹᱰᱤ ᱡᱳᱨ ᱩᱫᱽᱜᱟᱹᱨ ᱠᱟᱱᱟ ᱪᱮᱫ ᱮᱢ ᱪᱤᱠᱟᱹᱭᱟ ᱚᱱᱠᱟ ᱠᱟᱛᱮ ᱜᱮ ᱛᱟᱦᱮᱱ ᱦᱩᱭᱩᱜ ᱠᱟᱱᱟ
ᱩᱸ ᱮᱠᱷᱟᱱ ᱡᱟᱦᱟᱸ ᱨᱮ ᱡᱟᱦᱟᱸᱨᱮ ᱠᱚᱞᱮᱡᱽ ᱯᱮ ᱪᱟᱞᱟᱜ ᱠᱟᱱᱟ ᱚᱸᱰᱮ ᱫᱚ ᱤᱱᱠᱟᱹ ᱯᱷᱮᱱ ᱠᱚ ᱢᱮᱱᱟᱜ ᱟᱥᱮ ᱵᱟᱹᱪᱩᱜᱼᱟ
ᱦᱳᱭ ᱦᱮᱱᱟᱜ ᱜᱮᱭᱟ ᱯᱷᱮᱱ ᱠᱚᱫᱚ ᱟᱫᱚ ᱮᱱᱛᱮ ᱨᱮᱦᱚᱸ ᱜᱚᱨᱚᱢ ᱠᱟᱱ ᱜᱮᱭᱟ
ᱦᱩᱸ ᱦᱩᱸ
ᱟᱸ ᱛᱟᱦᱞᱮ ᱟᱯᱮ ᱚᱱᱟ ᱠᱚᱨᱮ ᱫᱚ ᱚᱱᱠᱟ ᱪᱮᱫ ᱠᱚ ᱤᱭᱟᱹ ᱢᱮᱱᱟᱜᱼᱟ ᱚᱱᱠᱟ ᱧᱮᱞ ᱛᱮᱱᱟᱜ ᱧᱮ ᱡᱟᱭᱜᱟ ᱠᱚ
ᱚ ᱦᱚᱸ ᱡᱟᱭᱜᱟ ᱫᱚ ᱢᱮᱱᱟᱜ ᱜᱮᱭᱟ ᱚᱱᱟ ᱥᱚᱵᱚᱨ ᱱᱟᱠᱷᱟ ᱜᱟᱰᱟ ᱵᱤᱱ ᱟᱸᱡᱚᱢ ᱟᱠᱟᱫ ᱜᱮᱭᱟ
ᱦᱳᱭ ᱦᱳᱭ
ᱦᱳᱭ ᱚᱱᱟ ᱠᱚ ᱟᱨ ᱚᱱᱟ ᱥᱟᱞᱟᱜ ᱛᱮ ᱢᱟᱱᱮ ᱯᱟᱨᱠ ᱠᱚᱸ ᱢᱮᱱᱟᱜᱼᱟ ᱡᱩᱵᱽᱞᱤ ᱯᱟᱨᱠ
ᱦᱩᱸ ᱚ ᱛᱟᱦᱞᱮ ᱱᱤᱛᱚᱜ ᱫᱚ ᱚᱱᱟ ᱰᱮᱢ ᱠᱚᱨᱮ ᱫᱚ ᱫᱟᱜ ᱫᱚ ᱦᱮᱱᱟᱜ ᱜᱮᱭᱟ ᱥᱮ ᱪᱟᱵᱟᱣ ᱠᱟᱱᱟ
ᱫᱟᱜ ᱠᱚᱫᱚ ᱱᱤᱛᱳᱜ ᱫᱚ ᱢᱮᱱᱟᱜ ᱜᱮᱭᱟ
ᱩᱸ
ᱟᱻ
ᱟᱨ ᱟᱯᱮ ᱚᱱᱛᱮ ᱫᱚ ᱜᱚᱢᱠᱮ
ᱟᱞᱮ ᱱᱚᱛᱮ ᱫᱚ ᱚᱱᱠᱟ ᱫᱚ ᱰᱮᱢ ᱠᱚᱫᱚ ᱚᱱᱠᱟ ᱫᱚ ᱵᱟᱹᱱᱩᱜᱼᱟ ᱱᱚᱛᱮ ᱢᱩᱠᱩᱴᱢᱩᱱᱤᱯᱩᱨ ᱜᱮ ᱟᱫᱚ ᱚᱱᱠᱟ ᱫᱚ ᱰᱮᱢ ᱠᱚᱫᱚ ᱵᱟᱹᱱᱩᱜᱼᱟ ᱟᱨ ᱱᱚᱛᱮ ᱤᱭᱟᱹ ᱢᱮᱱᱟᱜᱼᱟ ᱥᱩᱥᱩᱱᱤᱭᱟᱹ
ᱛᱚᱵᱮ ᱰᱮᱢ ᱠᱚᱫᱚ ᱧᱮᱞ ᱠᱚᱫᱚ ᱪᱟᱞᱟᱣ ᱵᱟᱲᱟ ᱟᱠᱟᱱᱟᱹᱧ ᱪᱟᱞᱟᱣ ᱵᱟᱲᱟ ᱟᱠᱟᱱᱟᱵᱤᱱ ᱥᱮ ᱵᱟᱝ
ᱵᱟᱝ ᱜᱮ ᱟᱹᱞᱤᱧ ᱫᱚ ᱪᱟᱞᱟᱣ ᱫᱚ ᱚᱱᱠᱟ ᱫᱚ ᱵᱟᱞᱤᱧ ᱪᱟᱞᱟᱣ ᱟᱠᱟᱱᱟ ᱱᱚᱣᱟ ᱥᱩᱥᱩᱱᱤᱭᱟᱹ ᱜᱮᱞᱤᱧ ᱧᱮᱞ ᱟᱠᱟᱜᱼᱟ
ᱦᱩᱸ ᱦᱩᱸ
ᱚᱱᱠᱟ ᱫᱚ ᱫᱟᱬᱟ ᱫᱚ ᱵᱟᱹᱞᱤᱧ ᱫᱟᱬᱟ ᱟᱠᱟᱜᱼᱟ
ᱦᱮᱸ ᱦᱮᱸ ᱦᱮᱸ ᱦᱩᱸ ᱛᱚᱵᱮ ᱫᱤᱥᱚᱢ ᱠᱚᱫᱚ ᱚᱠᱟ ᱥᱮᱱ ᱨᱮ
ᱱᱚᱛᱮ ᱦᱚᱜᱼᱚᱭ ᱵᱟᱸᱠᱩᱲᱟ ᱟᱸᱡᱚᱢ ᱟᱠᱟᱜ ᱜᱮᱭᱟ ᱵᱤᱱ
ᱦᱳᱭ ᱦᱳ ᱵᱮᱝᱜᱚᱞ ᱫᱮᱥ
ᱦᱳᱭ ᱦᱳᱭ ᱵᱮᱝᱜᱚᱞ ᱫᱤᱥᱚᱢ
ᱦᱩᱸ ᱦᱩᱸ
ᱵᱟᱸᱠᱩᱲᱟ ᱰᱤᱥᱴᱤᱠ ᱚᱱᱛᱮ ᱜᱮ
ᱦᱮᱸ ᱦᱩᱸ ᱦᱩᱸ
ᱮ ᱟᱵᱤᱱ ᱫᱚ ᱛᱟᱦᱞᱮ ᱡᱷᱟᱲᱠᱷᱚᱱᱰ ᱨᱮᱱᱟᱜ ᱚᱠᱟ ᱥᱟᱭᱤᱰ ᱵᱤᱱ ᱯᱟᱲᱟᱜ ᱠᱟᱱᱟ
ᱟᱹᱞᱤᱧ ᱫᱚ ᱡᱷᱟᱲᱠᱷᱚᱸᱰ ᱨᱮᱱᱟᱜ ᱤᱱᱠᱟᱹ ᱡᱟᱦᱟᱸ ᱠᱚ ᱢᱮᱛᱟᱜ ᱠᱟᱱᱟ ᱤᱭᱟᱹ ᱤᱥᱴ ᱥᱤᱝᱵᱷᱩᱢ ᱡᱟᱢᱥᱮᱫᱽᱯᱩᱨ
ᱦᱩᱸ ᱦᱩᱸ᱾
ᱦᱳᱭ ᱟᱢᱟᱜ ᱦᱮᱸ ᱦᱳᱭᱳᱜ ᱚᱱᱟ ᱚᱱᱟ ᱫᱚ ᱚᱸᱰᱮ
ᱦᱩᱸ᱾ ᱛᱟᱦᱚᱞᱮ ᱟᱞᱮ ᱵᱮᱝᱜᱚᱞ ᱫᱤᱥᱚᱢ ᱥᱮᱱ ᱦᱤᱡᱩᱜ ᱠᱚ ᱵᱟᱯᱮ ᱢᱚᱱᱮ ᱵᱟᱲᱟᱭ ᱜᱮᱭᱟ᱾
ᱦᱮᱸ ᱢᱚᱱᱮ ᱫᱚᱞᱮ ᱢᱚᱱᱮ ᱵᱟᱲ ᱜᱮ ᱪᱟᱞᱟᱜ ᱟᱞᱮ᱾ ᱱᱚᱜᱼᱚᱸᱭ ᱛᱚ ᱞᱟᱹᱭᱮᱫᱼᱟ ᱤᱱᱠᱟᱹ ᱠᱷᱚᱵᱚᱨ ᱠᱚᱞᱤᱧ ᱟᱸᱡᱚᱢ ᱵᱟᱲᱟ ᱞᱮᱫᱼᱟ᱾ ᱵᱩᱨᱩ ᱵᱚᱸᱜᱟ ᱠᱚ ᱦᱩᱭᱩᱜᱼᱟ ᱥᱮ ᱪᱮᱫ ᱠᱚ ᱯᱟᱛᱟᱵᱤᱸᱫᱟᱹ ᱠᱚ ᱚᱱᱟ ᱠᱚᱨᱮᱜ ᱜᱮ ᱦᱤᱡᱩᱜ ᱦᱩᱭᱩᱜᱼᱟ᱾
ᱦᱳᱭ ᱦᱳᱭ᱾
ᱦᱮᱸ
ᱦᱩᱸ
ᱟᱯᱮ ᱚᱸᱰᱮ ᱠᱷᱚᱱ ᱫᱚ ᱵᱩᱨᱩ ᱵᱚᱸᱜᱟ ᱫᱚ ᱛᱤᱱᱟᱹᱜ ᱡᱮᱞᱤᱧᱟ?
ᱟᱞᱮ ᱱᱚᱰᱮ ᱠᱷᱚᱱ ᱫᱚ ᱡᱮᱞᱮᱧ ᱫᱚ ᱡᱮᱞᱮᱧ ᱜᱮᱭᱟ, ᱟᱫᱚ ᱟᱹᱞᱤᱧ ᱫᱚ ᱟᱸᱡᱚᱢ ᱟᱠᱟᱜ ᱟᱹᱞᱤᱧ ᱪᱟᱞᱟᱣ ᱫᱚ ᱵᱟᱹᱞᱤᱧ ᱪᱟᱞᱟᱣ ᱠᱟᱱᱟ᱾
ᱦᱩᱸ ᱦᱩᱸ ᱯᱟᱛᱟᱵᱤᱸᱰᱟᱹ ᱠᱚ᱾
ᱦᱮᱸ ᱦᱮᱸ ᱵᱟᱹᱞᱤᱧ ᱪᱟᱞᱟᱣ ᱠᱟᱱᱟ᱾ ᱵᱟᱝ
ᱚ ᱦᱚᱸ ᱛᱚ ᱯᱟᱛᱟᱵᱤᱸᱫᱟᱹ ᱨᱮ ᱢᱟ ᱞᱟᱹᱭ ᱠᱚ ᱥᱟᱱᱛᱟᱲ ᱜᱚᱴᱟ ᱜᱚᱴᱟ ᱥᱮᱱᱤᱡ ᱥᱟᱱᱛᱟᱲ ᱠᱚ ᱦᱮᱡ ᱥᱮᱴᱮᱨᱚᱜᱼᱟ᱾
ᱦᱳᱭ ᱦᱳᱭ ᱥᱮᱴᱮᱨ ᱫᱚ ᱥᱮᱴᱮᱨᱚᱜ ᱜᱮᱭᱟ᱾ ᱟᱹᱰᱤ ᱡᱮᱞᱤᱧ ᱠᱟᱱᱟ ᱟᱫᱚ ᱮᱱᱛᱮ ᱨᱮᱦᱚᱸ ᱟᱹᱞᱤᱧ ᱫᱚ ᱵᱟᱹᱞᱤᱧ ᱪᱟᱞᱟᱣ ᱠᱟᱱᱟ᱾
ᱚ ᱦᱚᱸ
ᱟ ᱛᱟᱦᱚᱞᱮ ᱞᱮᱵᱮᱱ
ᱱᱮᱥ ᱛᱚᱵᱮ ᱟᱯᱮ ᱫᱤᱥᱚᱢ ᱜᱮ ᱪᱟᱞᱟᱜ ᱦᱩᱭᱩᱜᱼᱟ ᱧᱮᱞ ᱟᱹᱜᱩ ᱦᱩᱭᱩᱜᱼᱟ ᱯᱟᱛᱟᱵᱤᱫᱟᱹ᱾
ᱦᱳᱭ
ᱟᱨ ᱵᱩᱨᱩ ᱵᱚᱸᱜᱟ ᱦᱚᱸ
ᱦᱳᱭ ᱦᱳᱭ᱾ ᱱᱚᱝᱠᱟ ᱯᱚᱨᱚᱵᱽ ᱠᱚᱨᱮ ᱜᱮᱛᱚ ᱧᱮᱞ ᱛᱮᱱᱟᱜ ᱫᱚ ᱵᱟᱝᱠᱷᱟᱱ ᱫᱚ ᱚᱱᱠᱟ ᱮᱢᱱᱤ ᱫᱤᱱ ᱨᱮᱢᱟ ᱥᱳᱢᱚᱭ ᱠᱚ ᱦᱚᱸ ᱵᱟᱝ ᱦᱩᱭᱩᱜᱼᱟ᱾
ᱦᱮᱸ ᱦᱮᱸ᱾
ᱦᱮᱸ ᱛᱟᱦᱚᱞᱮ ᱜᱚᱝᱠᱮ ᱯᱟᱲᱦᱟᱣ ᱥᱟᱶ ᱥᱟᱶ ᱛᱮ ᱟᱨ ᱪᱮᱜ ᱠᱚᱵᱮᱱ ᱪᱤᱠᱟᱹᱭ ᱜᱮᱭᱟ?
ᱯᱟᱲᱦᱟᱣ ᱥᱟᱶ ᱥᱟᱶᱛᱮ ᱪᱮᱫ ᱠᱚᱦᱚᱸ ᱵᱟᱝ ᱤᱱᱠᱟᱹ ᱟᱨ ᱥᱚᱵᱽᱡᱤ ᱠᱚ ᱪᱟᱥ ᱵᱟᱲᱟ ᱦᱩᱭᱩᱜᱼᱟ᱾ ᱠᱷᱮᱛ ᱵᱟᱹᱛ ᱱᱤᱛᱚᱜ ᱢᱟᱛᱚ ᱪᱟᱥ ᱫᱤᱱ ᱠᱟᱱᱟ ᱦᱩᱲᱩ ᱠᱚᱦᱚᱸ
ᱦᱳᱭ ᱦᱳᱭ ᱛᱟᱦᱚᱞᱮ ᱛᱚᱞᱟ ᱠᱚᱫᱚ ᱜᱤᱰᱤ ᱦᱩᱭᱱᱟ ᱥᱮ ᱵᱟᱝ ᱜᱮ?
ᱦᱮᱸ ᱜᱤᱰᱤ ᱦᱩᱭᱩ ᱠᱟᱱᱟ
ᱦᱩᱸ
ᱟᱨ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱢᱮᱭᱟ?
ᱟᱹᱞᱤᱧ ᱦᱚᱸ ᱚᱱᱠᱟ ᱫᱚ ᱪᱮᱫ ᱜᱮ ᱵᱟᱝ ᱯᱟᱲᱦᱟᱣ ᱜᱮ ᱟᱫᱚ ᱚᱲᱟᱜ ᱠᱚᱨᱮ ᱪᱟᱥ ᱴᱟᱭᱤᱢ ᱫᱚ ᱦᱤᱡᱩᱜ ᱦᱩᱭᱩᱜ ᱜᱮᱭᱟ ᱯᱷᱟᱠᱟ ᱠᱚ ᱡᱩᱫᱤ ᱛᱟᱦᱮᱱ ᱦᱩᱭᱩᱜ ᱠᱷᱟᱱ᱾
ᱦᱩᱸ ᱦᱩᱸ